ᱦᱮᱸ ᱫᱤᱫᱤ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱦᱚᱧ᱾
ᱦᱮᱸ ᱫᱤᱫᱤ ᱡᱚᱦᱟᱨ ᱜᱮ᱾
ᱦᱩᱸ ᱡᱚᱦᱟᱨ ᱜᱮ ᱢᱟᱹᱭ᱾
ᱚ ᱦᱮᱸ ᱛᱟᱦᱚᱞᱮ, ᱦᱮᱸ ᱫᱤ ᱞᱟᱹᱭ ᱢᱮ᱾ ᱦᱮᱸ ᱞᱟᱹᱭ ᱫᱤᱧ ᱪᱮᱫ ᱮᱢ ᱪᱤᱠᱟᱹᱭᱮᱜᱼᱟ ᱫᱤ?
ᱱᱚᱜᱼᱚᱭ ᱛᱤᱸᱜᱩ ᱵᱟᱲᱟ ᱦᱳᱭ ᱟᱠᱟᱱᱟ ᱚᱲᱟᱜ ᱥᱩᱨ ᱨᱮ᱾ ᱟᱢ ᱫᱚ ᱢᱟᱹᱭ, ᱦᱮᱸ ᱡᱚᱢ ᱠᱚᱫᱚ ᱦᱳᱭ ᱵᱟᱲᱟ ᱟᱠᱟᱱᱟ ᱦᱟᱸᱜ᱾ ᱟᱫᱚ ᱡᱟᱹᱯᱤᱫ ᱜᱮ ᱵᱟᱹᱠᱤ ᱛᱤᱨᱮ ᱡᱟᱹᱯᱤᱫ ᱦᱳᱭᱳᱜ ᱠᱟᱱᱟ᱾
ᱟᱪᱪᱷᱟ, ᱟᱪᱪᱷᱟ᱾ ᱦᱮᱸ ᱫᱤ ᱛᱟᱦᱚᱞᱮ ᱞᱟᱹᱭ ᱫᱟᱹᱧ ᱚᱲᱟᱜ ᱠᱷᱚᱱᱟᱜ ᱵᱟᱭᱨᱮ ᱨᱮᱜᱮᱢ ᱛᱤᱸᱜᱩᱶ ᱠᱟᱱᱟ ᱵᱟᱝ?
ᱚᱲᱟᱜ ᱠᱷᱚᱱᱟᱜ ᱱᱚᱜᱼᱚᱭ ᱥᱟᱦᱟ ᱧᱚᱜ ᱨᱮ ᱠᱟᱹᱡ ᱪᱩᱞᱩᱝ᱾
ᱟᱪᱪᱷᱟ, ᱟᱪᱪᱷᱟ, ᱡᱟᱭᱦᱳᱠ᱾ ᱵᱟᱝᱢᱟ ᱟᱸᱡᱚᱢ ᱠᱟᱱᱟ ᱟᱹᱰᱤ ᱵᱟᱹᱲᱛᱤ ᱪᱮᱛᱟ ᱵᱷᱩᱛ ᱠᱚ, ᱵᱚᱸᱜᱟ ᱠᱚᱠᱚ ᱛᱟᱦᱮᱱ ᱜᱮᱭᱟ ᱛᱚ ᱮᱠᱞᱟ ᱟᱢ ᱢᱟ ᱢᱮᱱᱟᱜ ᱟᱠᱟᱜ ᱢᱮᱭᱟ ᱱᱤᱛᱚᱜ ᱛᱟᱦᱚᱞᱮ ᱟᱢ ᱫᱚ ᱵᱚᱛᱚᱨ ᱠᱚᱢ ᱵᱩᱡᱷᱟᱹᱣ ᱜᱮᱭᱟ ᱥᱮ ᱵᱟᱝ ᱥᱮ ᱩᱱᱠᱩ ᱪᱮᱛᱟᱱ ᱨᱮ ᱟᱢ ᱯᱟᱹᱛᱭᱟᱹᱣ ᱢᱮᱱᱟᱜ ᱛᱟᱢᱟ ᱥᱮ ᱵᱟᱝ?
ᱦᱮᱸ ᱯᱟᱹᱛᱭᱟᱹᱣ ᱞᱮᱠᱟ ᱛᱮᱫᱚ ᱢᱮᱱ ᱢᱮᱱᱟᱜ ᱫᱚ ᱢᱮᱱᱟᱜᱼᱟ ᱢᱮᱱᱠᱷᱟᱱ ᱱᱚᱸᱜᱼᱚᱭ ᱱᱤᱛᱚᱜ ᱡᱟᱸᱦᱟ ᱱᱟᱜ ᱡᱩᱜᱽ ᱨᱮ ᱚᱞᱚᱜ ᱯᱟᱲᱦᱟᱜ ᱟᱵᱚ ᱵᱚᱱ ᱥᱮᱪᱮᱫ ᱠᱟᱱᱟ ᱵᱚᱱ ᱟᱫᱚ ᱤᱱᱟᱹᱜ ᱴᱟᱜ ᱫᱚ ᱚᱱᱟ ᱪᱮᱛᱟᱱ ᱨᱮᱫᱚ ᱯᱟᱹᱛᱭᱟᱹᱣ ᱫᱚ ᱵᱟᱹᱱᱩᱜᱼᱟ᱾ ᱟᱫᱚ ᱡᱩᱫᱤ ᱢᱮᱫ ᱠᱚᱛᱮ ᱧᱮᱞ ᱵᱟᱲᱟ ᱦᱩᱭᱩᱜ ᱠᱷᱟᱱ ᱛᱟᱦᱚᱞᱮ ᱱᱟᱥᱮ ᱯᱟᱹᱛᱭᱟᱹᱣ ᱠᱚ ᱦᱮᱡ ᱵᱟᱝ ᱚᱱᱠᱟ ᱫᱚ ᱵᱟᱹᱞᱤᱧ ᱧᱮᱞ ᱵᱟᱲᱟ ᱟᱠᱟᱫᱟ ᱦᱟᱸᱜ᱾ ᱟᱫᱚ ᱢᱟᱹᱭ ᱟᱢ ᱫᱚ ᱢᱮᱱᱟᱜ ᱛᱟᱢᱟ ᱥᱮ ᱵᱟᱝ ᱚᱱᱟ ᱠᱚ ᱪᱮᱛᱟᱱ ᱨᱮ ᱯᱟᱹᱛᱭᱟᱹᱣ ᱫᱚ?
ᱦᱮᱸ ᱫᱤ ᱟᱹᱰᱤ ᱱᱟᱯᱟᱭ ᱠᱩᱠᱞᱤ ᱱᱟᱜ ᱮᱢ ᱫᱚᱦᱚᱣ ᱠᱟᱫᱟ ᱡᱮᱢᱚᱱ ᱤᱧ ᱫᱚ ᱚᱱᱟ ᱤᱫᱤ ᱠᱟᱛᱮ ᱫᱚ ᱦᱟᱸᱜ ᱢᱟᱱᱮ ᱱᱚᱣᱟ ᱠᱟᱛᱷᱟ ᱦᱚᱸ ᱵᱟᱹᱧ ᱞᱟᱹᱭ ᱫᱟᱲᱮᱭᱟᱜᱼᱟ ᱡᱮ ᱯᱟᱹᱛᱭᱟᱹᱣ ᱢᱮᱱᱟᱜ ᱛᱤᱧᱟᱹ ᱟᱨ ᱱᱚᱣᱟ ᱠᱟᱛᱷᱟ ᱦᱚᱸ ᱵᱟᱹᱧ ᱞᱟᱹᱭ ᱫᱟᱲᱮᱭᱟᱜᱼᱟ ᱡᱮ ᱯᱟᱹᱛᱭᱟᱹᱣ ᱵᱟᱹᱱᱩᱜ ᱛᱤᱧᱟᱹ ᱦᱮᱸᱥᱮ ᱠᱟᱨᱚᱱ ᱮᱸᱜ ᱦᱚᱲᱟᱜ ᱞᱟᱹᱭ ᱠᱚᱛᱮ ᱠᱟᱹᱴᱤᱡ ᱵᱚᱛᱚᱨ ᱦᱚᱧ ᱵᱩᱡᱟ ᱟᱵᱚ ᱵᱚᱱ ᱵᱟᱰᱟᱭ ᱜᱮᱭᱟ ᱢᱟᱹᱱᱢᱤ ᱢᱟᱱᱮ ᱜᱮ ᱠᱟᱹᱴᱤᱡ ᱵᱚᱛᱚᱨ ᱠᱚᱫᱚ ᱛᱟᱸᱦᱮᱱ ᱜᱮᱭᱟ ᱦᱮᱸᱥᱮ᱾ ᱟᱫᱚ ᱵᱚᱛᱚᱨ ᱦᱚᱧ ᱵᱩᱡᱷᱟᱹᱣᱟ ᱚᱱᱟ ᱥᱟᱶᱛᱮ ᱛᱮ ᱢᱟᱱᱮ ᱦᱚᱲᱟᱜ ᱞᱟᱹᱭ ᱛᱮᱜᱮ ᱦᱟᱸᱜ ᱟᱨ ᱱᱤᱡᱮᱨᱟᱜ ᱢᱮᱫ ᱛᱮᱫᱚ ᱦᱟᱸᱜ ᱠᱳᱱᱳ ᱫᱤᱱ, ᱚᱱᱠᱟ ᱫᱚ ᱦᱟᱸᱜ᱾ ᱟᱹᱣᱨᱤᱧ ᱧᱮᱞ ᱠᱚᱣᱟ᱾ ᱚᱱᱮ ᱚᱱᱟ ᱠᱷᱟᱹᱛᱤᱨ ᱟᱫᱚ ᱯᱟᱹᱛᱭᱟᱹᱣ ᱦᱚᱧ ᱯᱟᱹᱛᱭᱟᱹᱣ ᱜᱮᱭᱟ ᱵᱟᱝ ᱦᱚᱸ ᱵᱟᱝ᱾ ᱚᱱᱮ ᱚᱱᱠᱟ ᱱᱟᱸᱦᱟᱜ
ᱦᱮᱸ ᱱᱚᱣᱟ ᱦᱚᱸ ᱟᱹᱰᱤ ᱡᱚᱛᱷᱟᱛ ᱠᱟᱛᱷᱟ ᱜᱮ ᱠᱟᱱᱟ᱾ ᱟᱫᱚ ᱟᱵᱚ ᱨᱮᱱ ᱡᱟᱦᱟᱸᱭ ᱩᱱᱠᱩ ᱯᱟᱹᱦᱤᱞ ᱦᱟᱲᱟᱢ ᱵᱩᱰᱦᱤ ᱠᱚᱠᱚ ᱞᱟᱹᱭ ᱵᱟᱲᱟᱭ ᱜᱮᱭᱟ ᱡᱮ ᱥᱟᱹᱨᱤ ᱱᱟᱥᱮ ᱵᱚᱸᱜᱟ ᱵᱷᱩᱛ ᱠᱚᱫᱚ ᱢᱮᱱᱟᱜ ᱠᱚ ᱜᱮᱭᱟ᱾ ᱟᱨ ᱚᱱᱟ ᱦᱚᱸ ᱵᱤᱥᱟᱹᱥ ᱛᱚ ᱛᱟᱦᱮᱸ ᱫᱚ ᱡᱮ ᱱᱚᱣᱟ ᱢᱟᱱᱮ ᱫᱷᱟᱹᱨᱛᱤ ᱨᱮ ᱟᱵᱚ ᱢᱟᱹᱱᱢᱤ ᱢᱮᱱᱟᱜ ᱵᱚᱱᱟ ᱢᱟᱱᱮ ᱵᱟᱹᱲᱤᱡ ᱡᱟᱸᱦᱟᱱᱟᱜ ᱵᱚᱸᱜᱟ ᱥᱮ ᱵᱷᱩᱛ ᱠᱚᱦᱚᱸ ᱠᱚ ᱛᱟᱦᱮᱸ ᱫᱟᱲᱮᱭᱟᱜᱼᱟ᱾ ᱵᱚᱸᱜᱟ ᱫᱚ ᱢᱮᱱᱟᱜ ᱠᱚᱣᱟ ᱪᱮᱫᱟᱜ ᱥᱮ ᱵᱚᱸᱜᱟ ᱡᱩᱫᱤ ᱵᱟᱝ ᱠᱚ ᱛᱟᱦᱮᱸ ᱠᱚᱜᱼᱟ᱾ ᱱᱚᱣᱟ ᱟᱵᱚᱣᱟᱜ ᱵᱤᱱᱛᱤ ᱠᱟᱛᱷᱟ ᱠᱚᱨᱮ ᱦᱚᱸ ᱛᱚ ᱟᱸᱡᱚᱢ ᱵᱟᱲᱟ ᱦᱩᱭ ᱠᱟᱱᱟ ᱡᱮ ᱪᱮᱫ ᱞᱮᱠᱟᱨᱮ ᱫᱷᱟᱹᱨᱛᱤ ᱠᱚ ᱥᱤᱨᱡᱚᱱ ᱟᱠᱟᱱᱟ ᱢᱟᱹᱱᱢᱤ ᱠᱚ? ᱟᱫᱚ ᱱᱚᱣᱟ ᱫᱚ ᱵᱚᱸᱜᱟ ᱫᱟᱲᱮ ᱛᱮᱜᱮ ᱥᱚᱢᱵᱷᱚᱵ ᱦᱩᱭ ᱠᱟᱱᱟ ᱥᱮ᱾ ᱟᱫᱚ ᱧᱮᱞ ᱢᱟᱛᱚ ᱰᱟᱵᱚ ᱧᱮᱞ ᱟᱠᱟᱫᱟ᱾ ᱢᱮᱱᱠᱷᱟᱱ ᱟᱵᱚ ᱡᱟᱦᱟᱸ ᱵᱚ ᱚᱞ ᱯᱟᱲᱦᱟᱣ ᱡᱟᱛᱮᱫ ᱵᱚᱱ ᱵᱟᱰᱟᱭ ᱠᱟᱫᱟ᱾
ᱦᱮᱸ ᱦᱮᱸ ᱮᱠᱟᱞ ᱜᱮ ᱦᱟᱸᱜ, ᱟᱹᱰᱤ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ᱾ ᱦᱮᱸ ᱟᱫᱚ ᱟᱵᱚᱣᱟᱜ ᱡᱟᱦᱟᱸ ᱛᱤᱱᱟᱹᱜ ᱵᱤᱱᱛᱤ ᱠᱚ ᱢᱮᱱᱟᱜᱼᱟ, ᱡᱟᱹᱥᱛᱤ ᱠᱟᱭᱛᱮ ᱡᱩᱫᱤ ᱟᱵᱚ ᱵᱚᱱ ᱧᱮᱞᱟ᱾ ᱫᱷᱟᱹᱨᱛᱤ ᱯᱩᱨᱩᱨᱤ ᱥᱤᱨᱡᱚᱱ ᱤᱫᱤ ᱠᱟᱛᱮᱫ ᱠᱟᱨᱟᱢ ᱵᱤᱱᱛᱤ ᱨᱮ ᱚᱱᱠᱟ ᱟᱭᱢᱟ ᱞᱮᱠᱟᱱᱼᱟᱜ ᱵᱤᱱᱛᱤᱧ ᱟᱸᱡᱚᱢ ᱟᱠᱟᱫᱟ᱾ ᱚᱱᱟ ᱥᱟᱶᱛᱮ ᱡᱚᱢᱥᱤᱢ ᱵᱤᱱᱛᱤ ᱠᱚᱦᱚᱸ ᱠᱚ ᱵᱤᱱᱛᱤ ᱜᱮᱭᱟ ᱱᱟᱸᱦᱟᱜ ᱦᱮᱸ ᱥᱮ᱾
ᱦᱮᱸ᱾
ᱦᱮᱸ ᱟᱫᱚ ᱱᱚᱜᱼᱚᱭ ᱱᱚᱣᱟ ᱜᱮ ᱦᱟᱸᱜ, ᱡᱟᱦᱟᱸ ᱱᱟᱸᱜ ᱱᱚᱣᱟ ᱤᱫᱤ ᱠᱟᱛᱮ ᱤᱧ ᱞᱟᱹᱭᱮᱫ ᱛᱟᱦᱮᱱᱟ᱾ ᱚᱱᱮ ᱡᱟᱦᱟᱸ ᱵᱷᱩᱛ ᱵᱚᱸᱜᱟ ᱠᱚ ᱡᱟᱦᱟᱸ ᱠᱚ ᱞᱟᱹᱭᱟ᱾ ᱟᱫᱚ ᱚᱱᱟ ᱠᱚᱫᱚ ᱟᱯᱱᱟᱨᱼᱟᱜ ᱢᱮᱸᱫ ᱛᱮᱦᱚᱸ ᱵᱟᱵᱚᱱ ᱧᱮᱞ ᱠᱟᱜ ᱠᱚᱣᱟ ᱟᱨ ᱱᱤᱛᱚᱜ ᱫᱚ ᱟᱵᱚ ᱫᱚ ᱢᱟᱱᱮ ᱥᱮᱪᱮᱫ ᱛᱮᱵᱚᱱ ᱞᱟᱦᱟᱱᱛᱤ ᱜᱚᱫ ᱠᱟᱱᱟ ᱛᱚ᱾ ᱦᱟᱸᱜ ᱛᱟᱦᱚᱞᱮ ᱚᱱᱟ ᱠᱚ ᱤᱫᱤ ᱠᱟᱛᱮ ᱫᱚ ᱯᱟᱹᱦᱤᱞ ᱦᱟᱯᱲᱟᱢ ᱡᱟᱦᱟᱸ ᱛᱤᱱᱟᱹᱜ ᱠᱚ ᱵᱤᱥᱥᱟᱹᱥᱼᱚᱜ ᱛᱟᱦᱮᱸᱫ ᱦᱳᱭᱛᱚ, ᱩᱱᱟᱹᱜ ᱫᱚ ᱟᱵᱚ ᱫᱚ ᱵᱟᱵᱚᱱ ᱵᱤᱥᱥᱟᱹᱥ ᱫᱟᱲᱮᱭᱟᱜᱼᱟ ᱦᱮᱸᱥᱮ᱾
ᱦᱮᱸ ᱟᱫᱚ ᱱᱚᱣᱟ ᱦᱚᱸ ᱢᱤᱫᱴᱮᱱ ᱠᱟᱛᱷᱟ ᱫᱚ ᱢᱮᱱᱟᱜᱼᱟ ᱡᱮ ᱩᱱᱫᱤᱱ ᱫᱚ ᱛᱟᱦᱮᱸᱜ ᱠᱟᱱᱟ ᱥᱳᱛᱛᱳ ᱡᱩᱜᱽ ᱟᱫᱚ ᱱᱤᱛᱚᱜ ᱫᱚ ᱠᱟᱛᱷᱟ ᱞᱮᱠᱟ ᱛᱮᱫᱚ ᱠᱚ ᱞᱟᱹᱭᱟ ᱠᱩᱞᱤ ᱡᱩᱜᱽ ᱪᱟᱞᱟᱜ ᱠᱟᱱᱟ᱾ ᱟᱫᱚ ᱱᱤᱛᱚᱜ ᱡᱩᱜᱽ ᱨᱮᱫᱚ ᱚᱱᱟ ᱠᱚ ᱢᱟᱱᱮ ᱵᱚᱸᱜᱟ ᱯᱩᱨᱩᱵ ᱠᱚᱫᱚ ᱢᱮᱱᱟᱜ ᱠᱚ ᱨᱮᱦᱚᱸ ᱟᱫᱚ ᱤᱱᱟᱹᱜ ᱴᱟᱜ ᱫᱚ ᱡᱮ ᱟᱵᱚ ᱫᱚᱵᱚ ᱵᱟᱵᱚᱱ ᱢᱟᱱᱟᱣ ᱜᱩᱱᱟᱹᱣᱮᱫ ᱠᱚᱣᱟ᱾ ᱟᱫᱚ ᱟᱵᱚ ᱡᱩᱫᱤ ᱵᱚᱱ ᱢᱟᱱᱟᱣ ᱜᱩᱱᱟᱹᱣ ᱠᱮ ᱠᱚᱣᱟ, ᱥᱮ ᱟᱵᱚᱣᱟᱜ ᱢᱮᱫ ᱥᱟᱢᱱᱮ ᱨᱮᱦᱚᱸ ᱠᱚ ᱦᱮᱡ ᱠᱚᱜᱼᱟ? ᱤᱧᱟᱹᱜ ᱵᱷᱟᱵᱟᱣ ᱛᱮᱫᱚ ᱚᱱᱟ ᱜᱮ ᱢᱮᱱᱠᱷᱟᱱ ᱱᱤᱛᱚᱜ ᱦᱚᱸ ᱱᱤᱛᱚᱜ ᱟᱹᱣᱨᱤ ᱯᱨᱚᱢᱟᱱᱚᱜᱼᱟ ᱡᱮ ᱥᱟᱹᱨᱤ ᱜᱮ ᱵᱷᱩᱛ ᱠᱚᱫᱚ ᱢᱮᱱᱟᱜ ᱠᱚᱣᱟ ᱢᱮᱱ ᱛᱮ᱾
ᱦᱮᱸ ᱫᱤ ᱡᱟᱭᱦᱳᱠ ᱟᱹᱰᱤ ᱱᱟᱯᱟᱭ ᱠᱟᱛᱷᱟ ᱱᱟᱢ ᱞᱟᱹᱭ ᱠᱮᱫᱼᱟ᱾ ᱛᱚ ᱱᱤᱛᱚᱜ ᱫᱚ ᱦᱚᱸ ᱚᱠᱚᱭ ᱢᱟᱱᱮ ᱥᱟᱬᱮᱥᱤᱭᱟᱹ ᱠᱚᱦᱚᱸ ᱟᱹᱣᱨᱤ ᱠᱚ ᱯᱨᱚᱢᱟᱱ ᱧᱟᱢᱟ ᱡᱮ ᱵᱷᱩᱛ ᱢᱮᱱᱟᱜ ᱠᱚᱣᱟ ᱢᱮᱱᱛᱮ ᱦᱮᱸᱥᱮ᱾ ᱟᱵᱚ ᱡᱩᱫᱤ ᱚᱱᱠᱟᱱᱟᱜ ᱟᱭᱢᱟ ᱞᱮᱠᱟ ᱱᱟᱜ ᱵᱚᱱ ᱧᱮᱞᱟ᱾ ᱡᱟᱦᱟᱸ ᱨᱮ ᱟᱵᱚ ᱵᱷᱩᱛ ᱢᱮᱱᱛᱮ ᱵᱚᱱ ᱪᱤᱱᱛᱟᱹᱭᱟ, ᱟᱵᱚ ᱡᱩᱫᱤ ᱚᱸᱰᱮ ᱥᱟᱬᱮᱥ ᱤᱫᱤ ᱠᱟᱛᱮᱜ ᱱᱟᱥᱮᱱᱟᱜ ᱡᱩᱫᱤ ᱵᱚᱱ ᱪᱤᱱᱛᱟᱹ ᱵᱷᱟᱵᱽᱱᱟᱭᱼᱟ᱾ ᱛᱟᱦᱚᱞᱮ ᱚᱸᱰᱮ ᱟᱭᱢᱟ ᱮᱴᱟᱜ ᱞᱮᱠᱟᱱᱟᱜ ᱠᱟᱨᱚᱱ ᱦᱚᱭᱛᱳ ᱵᱚᱱ ᱧᱟᱢ ᱫᱟᱲᱮᱭᱟᱜᱼᱟ, ᱦᱮᱸᱥᱮ ᱢᱟᱱᱮ ᱢᱚᱱᱮ ᱠᱚᱨᱚ ᱡᱩᱫᱤ ᱤᱧᱤᱧ ᱞᱟᱹᱭ ᱠᱮᱫᱟ᱾ ᱡᱟᱦᱟᱸ ᱨᱮ ᱦᱚᱭᱛᱳ ᱟᱸᱻ ᱱᱤᱛᱚᱜ ᱡᱩᱫᱤ ᱦᱟᱸᱜ ᱟᱢᱮᱢ ᱞᱟᱹᱭ ᱮᱫᱟ ᱦᱚᱭᱛᱳ ᱚᱲᱟᱜ ᱠᱷᱚᱱᱟᱜ ᱵᱟᱦᱨᱮ ᱥᱮᱫ ᱨᱮᱢ ᱛᱤᱸᱜᱩ ᱟᱠᱟᱱᱟ᱾ ᱟᱫᱚ ᱢᱚᱱᱮ ᱠᱟᱜ ᱢᱮ ᱟᱢ ᱥᱩᱨ ᱨᱮ ᱦᱚᱭᱛᱳ ᱡᱟᱦᱟᱸᱱᱟᱜ ᱢᱤᱫᱴᱟᱹᱝ ᱨᱟᱜᱟᱥ ᱨᱚᱜᱚᱥ ᱥᱟᱰᱮᱭᱮᱱᱟ ᱦᱮᱸᱥᱮ ᱟᱫᱚ ᱢᱚᱱᱮ ᱨᱮᱫᱚ ᱠᱟᱹᱴᱤᱡ ᱫᱷᱟᱫᱚᱥ ᱥᱟᱺᱦᱤᱡ ᱵᱚᱛᱚᱨ ᱫᱚ ᱦᱮᱡ ᱜᱚᱫᱚᱜᱼᱟ ᱦᱮᱸ ᱥᱮ ᱾ ᱵᱷᱟᱹᱵᱤᱭᱟᱢ ᱦᱚᱭᱛᱳ ᱪᱤᱞᱤ ᱪᱚᱭ ᱛᱟᱲᱟᱢ ᱯᱟᱨᱚᱢ ᱜᱚᱫ ᱮᱱᱟ ᱚᱱᱟᱛᱮ ᱯᱟᱪᱮᱫ ᱱᱚᱝᱠᱟ ᱥᱟᱰᱮᱭᱮᱱᱟ ᱾ ᱟᱨ ᱵᱟᱝᱠᱷᱟᱱ ᱦᱚᱭ ᱜᱮ ᱡᱩᱫᱤ ᱟᱹᱰᱤ ᱡᱩᱛ ᱛᱮ ᱪᱟᱞᱟᱣᱮᱱᱟ ᱟᱫᱚ ᱵᱷᱟᱹᱵᱤᱭᱟᱢ ᱦᱚᱭ ᱛᱚ ᱪᱮᱞᱮ ᱪᱚᱭ ᱱᱚᱝᱠᱟᱛᱮ ᱚᱴᱟᱝ ᱪᱟᱞᱟᱣᱮᱱᱟ ᱦᱮᱸ ᱥᱮ ᱚᱱᱮ ᱚᱱᱠᱟ ᱢᱤᱫᱴᱮᱱ ᱢᱚᱱᱮᱨᱮ ᱵᱚᱛᱚᱨ ᱦᱤᱡᱩᱜᱼᱟ, ᱠᱤᱱᱛᱩ ᱚᱱᱟᱜᱮ ᱡᱩᱫᱤ ᱟᱵᱚ ᱮᱸᱻ ᱡᱟᱦᱟᱸᱱᱟᱜ ᱠᱷᱚᱸᱫᱽᱨᱚᱱ ᱠᱟᱛᱮᱫ ᱵᱚᱱ ᱧᱮᱞ ᱞᱮᱠᱷᱟᱱ ᱵᱚᱱ ᱧᱟᱢ ᱫᱟᱲᱮᱭᱟᱜᱼᱟ᱾ ᱡᱮ ᱚᱸᱰᱮ ᱦᱚᱸ ᱛᱚ ᱡᱟᱦᱟᱸᱱᱤᱡ ᱵᱟᱝ ᱡᱟᱦᱟᱸᱱᱤᱡ ᱮ ᱛᱟᱦᱮᱸ ᱠᱟᱱᱟ ᱾ ᱦᱚᱭᱛᱚ ᱠᱟᱠᱲᱟ ᱛᱟᱹᱱᱤᱡ ᱵᱟᱠᱷᱟᱱᱮ ᱫᱟᱹᱲ ᱠᱮᱫᱟ ᱵᱟᱠᱷᱟᱱ ᱫᱚ ᱦᱚᱭᱼᱼ ᱜᱮ ᱦᱚᱭᱛᱳ ᱚᱱᱠᱟ ᱱᱟᱥᱮᱱᱟᱜ ᱦᱚᱭ ᱯᱟᱨᱚᱢ ᱜᱚᱫ ᱠᱮᱜᱼᱟ, ᱢᱟᱱᱮ ᱚᱱᱮ ᱚᱱᱠᱟ ᱡᱩᱫᱤ ᱵᱚᱱ ᱧᱮᱞ ᱞᱮᱠ ᱠᱷᱟᱱ ᱟᱭᱢᱟ ᱞᱮᱠᱟᱱᱟᱜ ᱚᱱᱠᱟᱱᱟᱜ ᱚᱡᱮ ᱱᱷᱟᱜ ᱵᱚᱱ ᱧᱟᱢᱟ ᱦᱮᱸ ᱥᱮ‌ ᱾
ᱦᱮᱸ ᱟᱹᱰᱤ ᱡᱚᱛᱷᱟᱛ ᱠᱟᱛᱷᱟ ᱜᱮᱢ ᱞᱟᱹᱭ ᱠᱮᱫᱟ ᱱᱚᱣᱟ ᱠᱚᱨᱮᱱᱟᱜ ᱦᱚᱸ ᱾ ᱤᱧᱟᱜ ᱫᱚ ᱱᱚᱣᱟ ᱨᱮᱦᱚᱸ ᱥᱟᱭ ᱫᱚ ᱢᱮᱱᱟᱜ ᱛᱤᱧᱟᱹ, ᱪᱮᱫᱟᱜ ᱥᱮ ᱟᱨ ᱱᱚᱣᱟ ᱠᱚ ᱟᱵᱚᱣᱟᱜ ᱟᱸᱫᱷᱟ ᱯᱟᱹᱛᱭᱟᱹᱣ ᱤᱫᱤ ᱠᱟᱛᱮᱫ ᱜᱮ ᱟᱭᱢᱟ ᱦᱚᱲ ᱱᱚᱣᱟ ᱠᱚ ᱤᱫᱤ ᱠᱟᱛᱮ ᱠᱚ ᱠᱟᱹᱣᱰᱤ ᱠᱚ ᱟᱨᱡᱟᱣᱮᱫᱟ ᱡᱮᱢᱚᱱ ᱟᱵᱚ ᱱᱚᱜᱼᱚᱭ ᱡᱟᱦᱟᱸᱱᱟᱜ ᱤᱭᱟᱹᱛᱮ ᱵᱚᱛᱚᱨ ᱮᱱᱟᱵᱚᱱ ᱟᱫᱚ ᱞᱟᱹᱭ ᱦᱟᱹᱱᱤ ᱪᱤᱞᱤ ᱫᱟᱨᱤᱧ ᱧᱮᱞ ᱠᱟᱫᱮᱭᱟ, ᱚᱱᱠᱟᱛᱮ ᱟᱫᱚ ᱢᱟᱱᱮ ᱚᱡᱷᱟ ᱜᱮᱵᱚᱱ ᱯᱟᱸᱡᱟᱭᱮᱫ ᱠᱚᱣᱟ᱾ ᱟᱫᱚ ᱢᱤ-ᱢᱤᱫᱴᱮᱱ ᱚᱡᱷᱟ ᱫᱚ ᱢᱮᱱᱟᱜ ᱠᱚᱣᱟ ᱡᱟᱦᱟᱸ ᱫᱚ ᱟᱠᱚ ᱪᱮᱫ ᱦᱚᱸ ᱵᱟᱝᱠᱚ ᱵᱟᱲᱟᱭᱟ ᱢᱮᱱᱠᱷᱟᱱ ᱟᱠᱚ ᱡᱟᱸᱦᱟᱸ ᱨᱳᱡᱽᱜᱟᱨ ᱛᱚ ᱠᱚᱨᱟᱣ ᱦᱩᱭᱩᱜ ᱛᱟᱠᱚᱣᱟ ᱥᱮ ᱟᱫᱚ ᱱᱚᱣᱟ ᱢᱟ ᱟᱸᱫᱷᱟ ᱯᱟᱹᱛᱭᱟᱹᱣ ᱠᱟᱱᱟ ᱾ ᱱᱚᱣᱟ ᱤᱫᱤ ᱠᱟᱛᱮ ᱡᱟᱦᱟᱸᱱᱟᱜ ᱯᱨᱚᱢᱟᱱ ᱜᱮ ᱵᱟᱹᱱᱩᱜᱼᱟ ᱡᱮ ᱥᱟᱹᱨᱤ ᱱᱟᱥᱮ ᱢᱮᱱᱟᱜ ᱠᱚᱣᱟ ᱥᱮ ᱵᱟᱹᱱᱩᱜ ᱠᱚ ᱣᱟ ᱟᱫᱚ ᱟᱵᱚ ᱫᱚᱵᱚᱱ ᱵᱟᱲᱟᱭᱟ ᱡᱮ ᱢᱮᱱᱟᱜ ᱠᱚᱣᱟ ᱢᱮᱱᱛᱮ
ᱟᱫᱚ ᱩᱱᱠᱩ ᱴᱷᱮᱱᱮᱢ ᱪᱟᱞᱟᱣ ᱞᱮ ᱠᱷᱟᱱ ᱚᱱᱟ ᱤᱫᱤ ᱠᱟᱛᱮ ᱟᱢ ᱟᱭᱢᱟ ᱯᱩᱭᱥᱟᱹ ᱠᱚ ᱚᱸᱰᱮ ᱠᱚ ᱮᱲᱮ ᱢᱮᱭᱟ ᱥᱮ ᱾
ᱦᱮᱸ ᱦᱮᱸ ᱦᱮᱸ ᱮᱠᱟᱞ ᱜᱮ ᱫᱤ ᱟᱹᱰᱤ ᱱᱟᱯᱟᱭ ᱠᱟᱛᱷᱟ ᱱᱷᱟᱜ ᱮᱢ ᱞᱟᱹᱭ ᱠᱮᱜᱼᱟ ᱾ ᱟᱨ ᱡᱩᱫᱤ ᱵᱚᱱ ᱞᱟᱹᱭᱟ ᱡᱮ ᱱᱚᱜᱼᱚᱭ ᱠᱤᱪᱷᱩ ᱠᱷᱚᱱ ᱞᱟᱦᱟ ᱨᱮᱜᱮᱢ ᱞᱟᱹᱭ ᱠᱮᱫᱟ ᱯᱟᱹᱦᱤᱞ ᱫᱚ ᱛᱟᱸᱦᱮ ᱠᱟᱱᱟ ᱥᱚᱛ ᱛᱚ ᱡᱩᱜᱽ ᱱᱤᱛᱚᱜ ᱦᱩᱭᱩᱜ ᱠᱟᱱᱟ ᱠᱩᱞᱤ ᱡᱩᱜᱽ ᱦᱮᱸᱥᱮ ᱾ ᱯᱟᱹᱦᱤᱞ ᱫᱚ ᱢᱟᱹᱱᱢᱤ ᱦᱚᱸ ᱥᱚᱛ ᱜᱮᱵᱚᱱ ᱛᱟᱸᱦᱮ ᱠᱟᱱᱟ ᱵᱚᱸᱜᱟ ᱵᱩᱨᱩ ᱦᱚᱸ ᱚᱱᱠᱟ ᱜᱮᱠᱚ ᱛᱟᱸᱦᱮ ᱠᱟᱱ ᱛᱟᱵᱚᱱᱟ ᱾ ᱥᱟᱶᱛᱮ ᱡᱟᱸᱦᱟ ᱦᱟᱸᱜ ᱡᱚᱠᱷᱚᱱ ᱟᱵᱚᱱᱟᱜ ᱡᱟᱸᱦᱟ ᱱᱟᱜ ᱵᱚᱱ ᱨᱩᱣᱟᱹ ᱜᱚᱫᱚᱜᱼᱟ, ᱩᱱ ᱚᱠᱛᱚ ᱦᱚᱭᱛᱚ ᱚᱡᱷᱟ ᱴᱷᱚᱱ ᱚᱡᱷᱟ ᱴᱷᱮᱱ ᱜᱮᱵᱚᱱ ᱪᱟᱞᱟᱜᱼᱟ ᱟᱨ ᱩᱱ ᱚᱠᱛᱚ ᱨᱮᱱ ᱚᱡᱷᱟ ᱫᱚ ᱱᱚᱝᱠᱟᱱ ᱱᱮᱛᱟᱨ ᱠᱚ ᱚᱡᱷᱟ ᱞᱮᱠᱟ ᱫᱚ ᱵᱟᱝᱠᱚ ᱛᱟᱸᱦᱮ ᱠᱟᱱᱟ ᱦᱮᱸᱥᱮ ᱾ᱩᱱ ᱚᱠ ᱛᱚ ᱫᱚ ᱥᱚᱛ ᱚᱡᱷᱟ ᱜᱮ ᱠᱚ ᱛᱟᱸᱦᱮ ᱠᱟᱱᱟ ᱡᱟᱸᱦᱟ ᱛᱤᱱᱟᱹᱜ ᱨᱟᱱ ᱠᱚᱠᱚ ᱮᱢᱟ ᱵᱚᱱᱟ ᱾ ᱚᱱᱟ ᱵᱚᱸᱜᱟ ᱵᱩᱨᱩᱣᱟᱜ ᱧᱩᱛᱩᱢ ᱠᱟᱛᱮᱫ ᱚᱱᱟ ᱛᱮᱜᱮ ᱵᱚᱱ ᱵᱮᱥᱚᱜ ᱠᱟᱱ ᱛᱟᱸᱦᱮᱱᱟ ᱦᱮᱸᱥᱮ ᱾ ᱟᱨ ᱦᱩᱭ ᱫᱟᱲᱮᱭᱟᱜᱼᱟ ᱩᱱᱫᱤᱱ ᱫᱚ ᱦᱟᱸᱜ ᱟᱸᱻ ᱚᱱᱠᱟᱱᱟᱜ ᱦᱚᱥᱯᱤᱴᱟᱞ ᱠᱚᱨᱮᱱᱟᱜ ᱥᱩᱡᱳᱠ ᱥᱩᱵᱤᱫᱷᱟ ᱦᱚᱸ ᱵᱟᱝ ᱛᱟᱸᱦᱮ ᱠᱟᱱᱟ ᱦᱮᱸ ᱥᱮ ᱥᱮ ᱪᱮᱫ ᱾ ᱠᱚᱛᱮ ᱦᱚᱸ ᱟᱹᱰᱤ ᱜᱮᱠᱚ ᱟᱸᱻ ᱠᱚᱢ ᱜᱮᱠᱚ ᱛᱟᱸᱦᱮ ᱠᱟᱱᱟ ᱟᱨ ᱱᱤᱛᱚᱜ ᱫᱚ ᱦᱟᱸᱜ ᱚᱱᱟ ᱠᱚᱨᱮᱱᱟᱜ ᱥᱩᱡᱳᱜᱽ ᱥᱩᱵᱤᱫᱷᱟ ᱠᱚᱵᱚᱱ ᱧᱟᱢ ᱟᱠᱟᱟᱜᱼᱟ ᱾ ᱦᱚᱥᱯᱤᱴᱟᱞ ᱨᱮ ᱯᱷᱨᱤ ᱛᱮ ᱪᱤᱠᱤᱛᱥᱟ ᱞᱟᱹᱜᱤᱫ ᱫᱟᱣ ᱦᱚᱸᱵᱚᱱ ᱧᱟᱢᱮᱫᱼᱟ ᱦᱟᱸᱜ ᱾ ᱟᱨ ᱚᱱᱟ ᱦᱚᱛᱮ ᱛᱮ ᱚᱱᱮᱮ ᱡᱟᱦᱟᱸ ᱡᱟᱸᱦᱟᱢ ᱞᱟᱹᱭ ᱠᱮᱫᱟ ᱱᱮᱛᱟᱨ ᱫᱚ ᱡᱟᱹᱥᱛᱤ ᱜᱮ ᱚᱱᱠᱟ ᱟᱸ ᱟᱻ ᱨᱳᱡᱽᱜᱟᱨ ᱵᱟᱠᱷᱨᱟ ᱛᱮᱜᱮ ᱢᱟᱱᱮ ᱦᱚᱲ ᱴᱷᱮᱱ ᱪᱤᱠᱟᱹ ᱛᱮᱠᱚ ᱮᱲᱮ ᱦᱚᱲ ᱠᱚ ᱪᱤᱠᱟᱹ ᱛᱮᱠᱚ ᱮᱲᱮ ᱠᱚᱣᱟ ᱚᱱᱮ ᱚᱱᱠᱟᱱ ᱢᱤᱢᱤᱫᱴᱮᱱ ᱚᱡᱷᱟ ᱱᱷᱟᱜ ᱠᱚ ᱩᱰᱩᱠ ᱠᱟᱱ ᱜᱮᱭᱟ ᱦᱮᱸ ᱥᱮ ᱾
ᱦᱮᱸ ᱱᱚᱣᱟ ᱫᱚ ᱦᱟᱸ ᱠᱚᱫᱚ ᱥᱟᱹᱨᱤ ᱠᱟᱛᱷᱟ ᱜᱮ ᱠᱟᱱᱟ᱾ ᱪᱮᱫᱟᱜ ᱥᱮ ᱤᱸᱛᱚᱜ ᱚᱸ ᱧᱮᱞᱟᱵᱚᱱ ᱡᱮ ᱱᱚᱣᱟ 'ᱟᱫᱷᱟ ᱯᱟᱹᱛᱭᱟᱹᱣ' ᱠᱟᱛᱷᱟ ᱞᱟᱹᱭ ᱞᱮᱠᱷᱟᱱ ᱟᱸ ᱥᱟᱨᱤ-ᱱᱟᱥᱮ ᱟᱸ ᱡᱮ ᱟᱵᱚᱣᱟᱜ ᱥᱟᱸᱼᱛᱟ ᱨᱮ 'ᱰᱟᱹᱱ' ᱢᱮᱱᱛᱮ ᱡᱟᱸᱦᱟᱱ ᱡᱤᱞᱤ ᱢᱮᱱᱟᱜ ᱠᱚᱣᱟ ᱥᱮ ᱪᱮᱜ! ᱟᱱᱟ ᱢᱟ ᱟᱵᱚ ᱵᱟᱵᱚᱱ ᱵᱟᱲᱟᱭᱟ᱾ ᱢᱮᱱᱠᱷᱟᱱ ᱡᱚᱠᱷᱚᱱ ᱢᱤᱜᱴᱟᱱ ᱟᱸ ᱟᱭᱢᱟ ᱦᱚᱲ, ᱡᱚᱠᱷᱚᱱ ᱢᱤᱜ ᱴᱷᱮᱱ ᱠᱚ ᱡᱟᱣᱨᱟ ᱠᱚᱜᱼᱟ ᱵᱟ ᱡᱟᱦᱟᱸᱭ ᱮᱸ ᱛᱤᱨᱞᱟᱹᱣ ᱦᱚᱲ ᱠᱚᱜᱮ ᱫᱩᱲᱩᱵ ᱠᱚᱜᱼᱟ ᱠᱚ᱾ ᱟᱫᱚ ᱡᱩᱫᱤ ᱱᱚᱝᱠᱟ ᱠᱟᱛᱷᱟ-ᱠᱟᱛᱷᱟ ᱛᱮ ᱱᱟᱥᱮ ᱟᱸ ᱢᱟᱱᱮ ᱱᱚᱝᱠᱟ ᱡᱟᱫᱽᱜᱚᱭᱭᱟ ᱥᱮ ᱡᱷᱟᱸ ᱪᱤᱠᱟᱹᱭᱭᱟ, ᱟᱫᱚ ᱡᱟᱦᱟᱸᱭᱟᱜ ᱢᱚᱱᱮ ᱨᱮᱜᱮ ᱚᱱᱟ ᱚᱱᱟ ᱵᱚᱛᱚᱨ ᱴᱟᱜ ᱜᱮ ᱦᱤᱡᱩᱜᱼᱟ, ᱱᱩᱭ ᱫᱚ ᱯᱟᱞᱮᱱ ᱡᱟᱦᱟᱱᱟᱜᱼᱮ ᱵᱟᱲᱟᱭᱟᱭ᱾ ᱟᱫᱚ ᱱᱚᱣᱟ ᱠᱚ ᱤᱫᱤ ᱠᱟᱛᱮᱜ ᱜᱮ ᱟᱭᱢᱟ ᱪᱟᱭᱜᱟ ᱨᱮ ᱧᱮᱞᱞᱚᱜ ᱠᱟᱱᱟ ᱡᱮ ᱦᱟᱸ ᱟᱭᱢᱟ ᱦᱚᱲ ᱠᱚ, 'ᱰᱟᱹᱱ' ᱢᱮᱱᱛᱮ ᱠᱚ ᱜᱚᱡᱮᱜ ᱠᱚᱣᱟ᱾ ᱟᱫᱚ ᱥᱟᱹᱨᱤ-ᱱᱟᱥᱮ ᱱᱚᱣᱟ ᱠᱚᱨᱮᱱᱟᱜ ᱯᱨᱚᱢᱟᱱ ᱢᱟᱛᱚ ᱵᱟᱹᱱᱩᱜᱼᱟ ᱢᱮᱱᱠᱷᱟᱱ ᱦᱚᱶᱟ ᱠᱚ ᱤᱫᱤ ᱠᱟᱛᱮᱜ, ᱟᱢᱟᱜ ᱪᱮᱜ ᱞᱟᱹᱭ ᱛᱮᱱᱟᱜ ᱡᱮ ᱢᱮᱱᱟᱜ ᱠᱚᱣᱟ ᱥᱮ ᱵᱟᱹᱱᱩᱜ ᱠᱚᱶᱟ?
ᱦᱮᱸ, ᱫᱤ ᱮᱠᱟᱞ ᱜᱮ ᱦᱟᱸᱜ ᱡᱟᱭᱦᱳᱠ ᱟ ᱢᱟᱱᱮ ᱦᱳᱭᱛᱳ ᱱᱚᱴᱮᱜ ᱧᱚᱜ ᱠᱮᱫᱮ ᱠᱷᱟᱱ ᱜᱮ, ᱩᱱᱤ ᱫᱚ ᱦᱳᱭᱛᱚ ᱮᱴᱟᱜᱟᱜ ᱨᱳᱜᱽ ᱟᱡᱟᱨ ᱛᱮ ᱯᱟᱲᱟᱜ ᱨᱮᱦᱚᱸᱭ, ᱩᱱ ᱥᱚᱢᱚᱭ ᱫᱚ ᱦᱟᱸᱜ, ᱩᱱᱤ ᱫᱚ ᱡᱟᱦᱟᱱ ᱦᱟᱸᱜᱼᱮ ᱡᱚᱴᱮᱫ ᱟᱠᱟᱫᱮᱭᱟ ᱩᱱᱤᱜᱮ ᱫᱳᱥᱮᱭᱟᱭ ᱦᱮᱸᱻᱥᱮ᱾ ᱟ ᱟᱨ ᱮ ᱵᱤᱥᱮᱥ ᱠᱚᱨᱮ ᱡᱩᱫᱤ ᱵᱚᱱ ᱧᱮᱞᱟ, ᱟᱵᱚ ᱱᱟ ᱥᱟᱶᱛᱟ ᱨᱮ ᱡᱟᱦᱟᱸ ᱛᱤᱱᱟᱹᱜ ᱡᱚᱠᱷᱚᱱ ᱩᱱᱠᱩ ᱞᱚᱥ 'ᱥᱟᱨᱮᱡ ᱦᱚᱲ' ᱢᱮᱱᱫᱚ ᱦᱟᱸᱜ, ᱡᱟᱦᱟᱸ ᱟᱵᱚ 'ᱨᱟᱸᱰᱤ ᱦᱚᱲ' ᱵᱚᱱ ᱢᱮᱛᱟ ᱠᱚ ᱠᱟᱱᱟ ᱦᱮᱸ ᱥᱮ᱾ ᱩᱝᱠᱩ ᱡᱩᱫᱤ ᱠᱚ ᱛᱟᱦᱮᱱᱟᱻ, ᱛᱩ ᱴᱚᱞᱟᱨᱮ ᱧᱮᱞ ᱠᱚᱣᱟᱢ ᱩᱱ-ᱩᱱᱠᱩᱜᱮ ᱟᱹᱰᱤ ᱵᱟᱹᱲᱛᱤ ᱠᱚ ᱯᱚᱥᱲᱟ ᱠᱚᱣᱟ, ᱢᱟᱱᱮ ᱩᱱ ᱡᱟᱦᱟᱱᱟᱜ ᱜᱮ, ᱡᱟᱦᱟᱸᱭ ᱠᱚ ᱮᱴᱠᱮᱴᱚᱬᱮ ᱨᱮᱠᱚ ᱯᱟᱲᱟᱣ ᱞᱮᱱᱠᱷᱟᱱ ᱩᱱᱤ ᱜᱮᱠᱚ ᱫᱳᱥᱮᱭᱟ᱾ ᱡᱟᱦᱟᱸᱭ ᱱᱟᱜ 'ᱨᱟᱺᱰᱤ ᱦᱚᱲᱮ' ᱛᱟᱦᱮᱱᱟ, ᱩᱱᱤ-ᱩᱱᱤᱜᱮ ᱟᱹᱰᱤ ᱡᱳᱨ ᱠᱚ ᱫᱚᱥᱮᱭᱟ ᱦᱮᱸᱻ ᱥᱮ᱾ ᱟᱫᱚ ᱱᱚᱣᱟ ᱠᱚᱫᱚ ᱡᱩᱫᱤᱣ ᱟᱵᱚ ᱴᱷᱮᱱ ᱮ ᱱᱤᱛᱚᱜ ᱫᱚ, ᱡᱮᱹᱦᱮᱹᱛᱩ ᱟᱵᱚ ᱵᱚᱱ ᱮ ᱥᱮᱪᱮᱫ ᱟᱠᱟᱱᱟ ᱦᱮᱸᱥᱮ᱾ ᱱᱚᱣᱟ ᱠᱚᱫᱚ ᱵᱟᱹᱭ-ᱵᱟᱹᱭᱛᱮ ᱦᱟᱹᱯᱤᱫ ᱞᱮᱠᱷᱟᱱ ᱜᱮ ᱵᱮᱥᱚᱜᱼᱟ᱾ ᱟ ᱢᱤᱜᱴᱮᱝ ᱢᱟᱹᱱᱢᱤ ᱦᱚᱸ ᱪᱮᱫᱟᱜ ᱟᱹᱛᱷᱟᱹᱲᱤ ᱛᱮᱫᱚ ᱵᱚᱱ ᱫᱳᱥᱮᱭᱟ ᱦᱮᱸᱻᱥᱮ, ᱩᱱᱤ ᱡᱚᱠᱷᱚᱱ ᱵᱟᱭ ᱫᱳᱥ ᱠᱟᱜᱼᱟ᱾ ᱟ ᱦᱚᱲ ᱢᱟᱱᱮ, ᱮᱛᱚ ᱠᱚ ᱞᱟᱹᱭᱼᱭᱟ ᱦᱚᱲ ᱟ ᱩᱱᱟᱹᱜ ᱠᱚ ᱞᱟᱹᱭᱼᱭᱟ ᱩᱱᱤᱜ ᱛᱷᱤᱨ-ᱛᱷᱟᱨ ᱜᱮ ᱛᱟᱦᱮᱱᱟ, ᱪᱮᱫ ᱦᱚᱸ ᱵᱟᱭ ᱞᱟᱹᱭ ᱫᱟᱲᱮᱜᱼᱟ᱾ ᱢᱟᱱᱮ ᱦᱚᱲᱟᱜ ᱫᱷᱚᱢᱠᱟᱣ ᱛᱮᱜᱮ ᱩᱱᱤ ᱵᱚᱛ ᱛᱚᱨ ᱛᱮ ᱪᱮᱫ ᱦᱚᱸ ᱵᱟᱭ ᱞᱟᱹᱭ ᱡᱚᱝᱟ ᱦᱮᱸᱻᱥᱮ, ᱟᱫᱚ ᱱᱤᱛᱚᱜ ᱡᱚᱠᱷᱚᱱ ᱟᱵᱚ ᱱᱩᱱᱟᱹᱜ ᱥᱮᱪᱮᱫ ᱠᱟᱛᱮ ᱨᱮᱦᱚᱸ ᱚᱱᱟ 'ᱟᱸᱫᱷᱟ ᱯᱟᱹᱛᱭᱟᱹᱣ' ᱨᱮᱜᱮ ᱟᱸ ᱟᱸᱫᱷᱟ ᱠᱟᱛᱮ ᱵᱚᱱ ᱛᱟᱦᱮᱸ ᱠᱚᱜᱼᱟ ᱛᱟᱦᱞᱮ ᱟᱵᱚ ᱫᱚ ᱥᱮᱪᱮᱫ ᱟᱨ ᱵᱟᱝ ᱥᱮᱪᱮᱫ ᱮᱸ ᱥᱚᱢᱟᱱ ᱜᱮ ᱦᱟᱸᱜ ᱦᱮᱸᱻᱥᱮ᱾
ᱦᱩᱸ, ᱟᱨᱦᱚᱸ ᱱᱚᱝᱠᱟ 'ᱟᱫᱷᱟ- -ᱯᱟᱹᱛᱷᱭᱟᱹᱣ' ᱞᱟᱹᱭ ᱞᱮᱠᱷᱟ ᱟᱨᱚ ᱢᱤᱜᱴᱟᱱ ᱠᱟᱛᱷᱟ ᱫᱚ ᱦᱤᱡᱩᱜ ᱠᱟᱱᱟ᱾ ᱡᱟᱦᱟᱸ ᱫᱚ ᱚᱸ ᱢᱟᱱᱮ ᱯᱟᱦᱤᱞ ᱫᱚ ᱚᱸ ᱱᱟᱥᱮ ᱛᱟᱦᱮᱸ ᱠᱟᱱᱟ ᱥᱮ ᱵᱟᱝᱟ! ᱢᱮᱱᱠᱷᱟᱱ ᱟᱸᱡᱚᱢ ᱵᱟᱲᱟ ᱦᱩᱭ ᱠᱟᱱᱟ᱾ ᱦᱟ ᱢᱟᱱᱮ ᱯᱟᱹᱦᱤᱞ ᱦᱟᱲᱟᱢ, ᱵᱩᱲᱦᱤ ᱠᱚ ᱛᱟ ᱠᱚᱴᱷᱮᱡ ᱡᱮ 'ᱠᱤᱥᱟᱹᱨ ᱵᱚᱸᱜᱟ' ᱢᱮᱱᱛᱮ ᱡᱟᱦᱟᱱ ᱵᱚᱸᱜᱟᱣᱚᱢ ᱢᱮᱱᱟᱜ ᱠᱚᱣᱟ᱾ ᱡᱟᱦᱟᱸ ᱫᱚ ᱩᱝᱠᱩ ᱠᱚ, ᱟᱥᱩᱞ ᱞᱮᱠᱚ ᱠᱷᱟᱡ ᱠᱚ ᱠᱤᱥᱟᱹᱲᱚᱜᱼᱟ᱾ ᱢᱮᱱᱠᱷᱟᱱ ᱤᱧᱟᱜ ᱵᱷᱟᱵᱟ ᱛᱮᱢᱟ ᱡᱮ ᱥᱟᱹᱨᱤᱜᱮ ᱡᱩᱫᱤ ᱩᱝᱠᱩ ᱠᱚ ᱛᱟᱦᱮᱸ ᱠᱚᱜᱼᱟ, ᱛᱟᱦᱚᱞᱮ ᱟᱵᱚ ᱤᱱᱟᱹᱜ ᱚᱞ ᱯᱟᱲᱦᱟᱣ ᱠᱟᱛ ᱛᱮ ᱫᱚ ᱪᱮᱜ ᱢᱟᱱᱮ ᱢᱤᱜᱴᱟᱱ 'ᱠᱤᱥᱟᱹᱲ ᱵᱚᱸᱜᱟ' ᱜᱮ ᱡᱩᱫᱤᱢ ᱥᱮᱵᱟ ᱠᱮᱭᱟ ᱟᱢ ᱢᱟᱢ ᱠᱤᱥᱟᱹᱨᱮᱱᱟ᱾ ᱟᱫᱚ ᱦᱚᱲᱢᱟ ᱠᱟᱣ ᱢᱟᱱᱮ ᱥᱮᱪᱮᱜ ᱥᱟᱶᱛᱮ ᱟᱠᱚᱣᱟᱜ ᱢᱟᱱᱮ ᱛᱤᱸᱜᱩ ᱠᱮᱴᱮᱡ ᱞᱟᱹᱜᱤᱜ ᱠᱟᱹᱣᱰᱤ ᱦᱚᱸᱛᱚ ᱞᱟᱹᱠᱛᱤ ᱜᱮ ᱠᱟᱱᱟᱻ᱾ ᱟᱫᱚ ᱚᱱᱟ ᱢᱟ, ᱚᱱᱟ ᱚᱱᱟ ᱪᱮᱜ ᱠᱟᱹᱛᱤᱨ ᱠᱚ ᱚᱞ ᱯᱟᱲᱦᱟᱣ ᱠᱮᱭᱟ, ᱚᱱᱟ ᱠᱚᱜᱮ ᱩᱝᱠᱩ ᱠᱚ, ᱥᱮᱵᱟ ᱠᱮᱛᱮ ᱠᱚ ᱤᱭᱟᱹ ᱠᱮᱠᱚᱣᱟ᱾ ᱤᱧᱟᱹᱜ ᱵᱟᱵᱟ ᱛᱮᱫᱚ ᱚᱝᱠᱟ ᱟᱫᱚ ᱥᱟᱹᱨᱤ ᱜᱮ ᱢᱮᱱᱟᱜ ᱠᱚᱣᱟ, ᱢᱮᱱᱛᱮ ᱟᱢᱮᱢ ᱵᱷᱟᱵᱟᱭᱮᱫᱟ?
ᱟ ᱦᱮᱸ ᱫᱤ, ᱟᱢ ᱡᱟᱦᱟ ᱱᱷᱟᱜ ᱮᱢ ᱞᱟᱹᱭ ᱠᱮᱫᱟ, ᱟᱫᱚ ᱟ ᱚᱱᱟ ᱤᱫᱤ ᱠᱟᱛᱮᱜ ᱫᱚ ᱤᱧ ᱦᱚᱸ ᱜᱚᱲᱚᱢ ᱵᱟ ᱛᱟᱠᱚ ᱴᱷᱮᱱᱤᱧ ᱟᱸᱡᱚᱢ ᱵᱟᱲᱟ ᱟᱠᱟᱜᱼᱟ ᱛᱤᱱᱟᱹᱜ ᱥᱟᱨᱤ, ᱛᱤᱱᱟᱹᱜ ᱠᱷᱟᱹᱞᱤ! ᱦᱚ ᱚᱱᱟ ᱫᱚ ᱦᱟᱸᱜ ᱵᱟᱹᱧ ᱵᱟᱲᱟᱭᱟ ᱾ ᱟ ᱟᱨ ᱚᱱᱮ ᱡᱮ ᱢᱤᱫ ᱴᱮᱱ ᱠᱟᱛᱷᱟᱢ ᱞᱟᱹᱭ ᱠᱮᱫᱟ ᱡᱮ ᱚᱱᱠᱟ ᱡᱩᱫᱤ ᱦᱩᱭ ᱠᱚᱜᱼᱟ ᱛᱟᱦᱞᱮ ᱥᱟᱨᱤ ᱠᱟᱛᱷᱟ ᱫᱚ ᱱᱚᱣᱟ ᱜᱮ ᱠᱟᱱᱟ ᱫᱷᱟᱨ ᱛᱤᱨᱮ ᱚᱠᱚᱭ ᱦᱚᱸ ᱱᱚᱝᱠᱟ ᱫᱚ ᱵᱟᱵᱩᱱ ᱛᱟᱦᱮᱸ ᱠᱚᱜᱼᱟ ᱡᱟᱦᱟᱸᱭ ᱡᱮᱢᱚᱱ ᱱᱤᱛᱚᱜ ᱨᱮᱸᱜᱮᱡ ᱦᱚᱲ ᱢᱮᱱᱟᱜ ᱵᱩᱱᱟ, ᱟᱸ ᱱᱚᱝᱠᱟ ᱫᱚ ᱵᱟᱵᱩᱱ ᱛᱟᱦᱮᱸ ᱠᱚᱜᱼᱟ ᱦᱮᱸ ᱥᱮ ᱟᱵᱩ ᱫᱚ ᱩᱱᱠᱩ ᱠᱚ ᱟᱥᱩᱞ ᱠᱟᱛᱮᱫ ᱜᱮ ᱮᱠᱫᱚᱢ ᱠᱤᱥᱟᱹᱬ ᱠᱚᱜᱼᱟ ᱵᱩᱱ ᱦᱩᱱᱟᱹᱝ ᱦᱮᱸ ᱥᱮ ᱾
ᱦᱮᱸ ᱟᱫᱚ ᱱᱚᱣᱟ ᱠᱚᱫᱚ ᱦᱳᱭᱛᱳ ᱡᱟᱦᱟᱸ ᱱᱟᱦᱟᱜ ᱟᱸᱫᱷᱟ ᱯᱟᱹᱛᱭᱟᱹᱣ ᱢᱮᱱᱛᱮ ᱜᱮ ᱞᱮᱠᱷᱟ ᱞᱮᱠᱷᱟᱱ ᱫᱚ ᱱᱟᱯᱟᱭᱚᱜᱼᱟ ᱾
ᱦᱮᱸ ᱟᱫᱚ ᱱᱚᱣᱟ ᱫᱚ ᱡᱚᱛᱚ ᱠᱷᱚᱱᱟ ᱱᱚᱣᱟ ᱨᱮᱱᱟᱜ ᱯᱨᱚᱢᱟᱱ ᱵᱟᱝ ᱧᱟᱢᱚᱜᱼᱟ ᱟᱫᱚ ᱛᱚᱛᱚ ᱠᱷᱚᱱ ᱢᱟ ᱟᱵᱩ ᱫᱚ ᱵᱟᱵᱚᱱ ᱵᱤᱥᱥᱟᱹᱥ ᱫᱟᱲᱮᱭᱟᱜᱼᱟ ᱡᱮ ᱱᱚᱣᱟ ᱫᱚ ᱢᱮᱱᱟᱜᱼᱟ ᱢᱮᱱᱛᱮ ᱱᱩᱠᱩ ᱢᱮᱱᱟᱜ ᱠᱩᱣᱟ, ᱟᱨ ᱤᱧᱟᱹᱜ ᱵᱷᱟᱵᱮ ᱛᱮᱫᱚ ᱢᱮᱱᱟᱜ ᱫᱚ ᱢᱮᱱᱟᱜ ᱠᱚᱣᱟ ᱵᱚᱸᱜᱟ ᱵᱩᱨᱩ ᱫᱚ ᱢᱮᱱᱟᱜ ᱠᱚ ᱜᱮᱭᱟ ᱢᱮᱱᱠᱷᱟᱱ ᱟᱵᱩ ᱩᱱ ᱠᱩ ᱟᱠᱚᱣᱟᱜ ᱡᱟᱭᱜᱟ ᱨᱮ ᱟᱠᱚ ᱞᱮᱠᱟ ᱢᱮᱱᱟᱜ ᱠᱚᱣᱟ ᱟᱨ ᱟᱵᱚ ᱟᱵᱚᱣᱟᱜ ᱡᱟᱭᱜᱟ ᱨᱮ, ᱟᱫᱚ ᱟᱨ ᱤᱧ ᱫᱚ ᱵᱟᱹᱧ ᱵᱷᱟᱵᱟᱭ-ᱫᱟ ᱡᱮ ᱩᱱᱠᱩ ᱱᱚᱣᱟ ᱡᱮ ᱟᱵᱚ ᱵᱷᱤᱛᱤᱨ ᱮᱸ ᱦᱮᱡ ᱠᱟᱛᱮᱜ ᱡᱮᱢᱚᱱ ᱧᱮᱞᱚᱜ ᱠᱟᱱᱟ ᱢᱤᱫᱴᱷᱮᱱ ᱵᱚᱸᱜᱟᱭ ᱵᱚᱞᱚ ᱟᱫᱮᱭᱼᱟᱭ, ᱩᱱᱤ ᱨᱩᱢ ᱮᱱᱟᱭ ᱥᱮ ᱦᱟᱝᱠᱟᱭ ᱮᱱᱟᱭ ᱚᱱᱟ ᱠᱚ ᱵᱤᱥᱤᱥᱥᱟᱹᱥ ᱢᱮᱱᱟᱜ ᱨᱮ ᱦᱚᱸ ᱠᱤᱱᱛᱩ ᱤᱱᱟᱹᱜ ᱴᱟᱜ ᱯᱨᱚᱢᱟᱱ ᱫᱚ ᱵᱟᱱᱩᱜ ᱠᱟᱫ ᱞᱮᱠᱟᱧ ᱵᱷᱟᱵᱟᱭᱮᱫᱟ ᱡᱮ ᱥᱟᱨᱤ ᱜᱮ ᱢᱮᱱᱛᱮ,
ᱟᱪᱪᱷᱟ ᱟᱪᱪᱷᱟ ᱡᱟᱭᱦᱳᱠ ᱤᱧ ᱫᱚ ᱦᱟᱸᱜ ᱚᱱᱟ ᱤᱫᱤ ᱠᱟᱛᱮᱜ ᱡᱩᱫᱤᱧ ᱞᱟᱹᱭᱟ ᱡᱟᱦᱮᱨ ᱠᱚᱲᱮ ᱡᱟᱦᱟᱸ ᱩᱱᱠᱩ ᱠᱩ ᱨᱩᱢ ᱵᱚᱸᱜᱟᱜ ᱜᱮᱭᱟ ᱥᱮ ᱩᱱᱠᱩ ᱪᱮᱛᱟᱱ ᱨᱮ ᱫᱚ ᱠᱟᱹᱴᱤᱡ ᱵᱤᱥᱮᱥ ᱫᱚ ᱦᱩᱭᱩᱜ ᱜᱤᱛᱤᱧᱟ, ᱚᱱᱮ ᱟᱨ ᱚᱱᱟ ᱥᱟᱶᱛᱮ ᱱᱤᱛᱚᱜ ᱧᱮᱞᱚᱜ ᱠᱟᱱᱟ ᱟᱭᱢᱟ ᱞᱮᱠᱟᱱᱟᱜ ᱚᱨᱠᱮᱥᱴᱟᱨ ᱨᱮ, ᱚᱨᱠᱮᱥᱴᱟᱨᱟ ᱠᱚᱨᱮ ᱮᱠᱫᱚᱢ ᱠᱚᱲᱟ ᱜᱤᱫᱽᱨᱟᱹ ᱠᱩᱲᱤ ᱜᱤᱫᱽᱨᱟᱹ ᱦᱚᱸ ᱮᱸ ᱢᱟᱱᱮ ᱚᱱᱠᱟ ᱦᱚᱭᱛᱳ ᱡᱟᱦᱟᱸ ᱞᱮᱠᱟ ᱱᱟᱜ ᱠᱚ ᱥᱮᱨᱮᱧ ᱜᱚᱫ ᱮᱫᱟ ᱟᱫᱚ ᱫᱚᱢᱮ ᱠᱚ ᱨᱩᱢᱩᱜ ᱠᱟᱱᱟ ᱦᱚᱭᱛᱳ ᱚᱱᱠᱟ ᱟᱸᱜ ᱥᱟᱨᱤ ᱢᱮᱸᱫ ᱛᱮᱫᱚ ᱵᱟᱝ ᱧᱮᱞ ᱦᱩᱭ ᱠᱟᱱᱟ ᱨᱮᱦᱚᱸ ᱥᱳᱥᱟᱞ ᱢᱤᱰᱤᱭᱟ ᱛᱟᱞᱟ ᱛᱮ ᱜᱮ ᱦᱟᱱᱟᱜ ᱧᱮᱞ ᱦᱩᱭ ᱠᱟᱱᱟ, ᱟᱫᱚ ᱱᱚᱣᱟ ᱤᱫᱤ ᱠᱮᱛᱮᱜ ᱟᱢ ᱪᱮᱫ ᱮᱢ ᱞᱟᱹᱭᱟ ᱠᱟᱹᱴᱤᱡ ᱢᱤᱫ ᱵᱟᱨ ᱠᱟᱛᱷᱟᱢ ᱞᱟᱹᱭᱼᱟ ᱞᱮᱠᱷᱟᱱ ᱱᱟᱯᱟᱭ ᱠᱚᱜᱼᱟ?
ᱦᱮᱸ ᱤᱧᱟᱜ ᱵᱷᱟᱵᱤ ᱛᱮᱫᱚ ᱡᱟᱦᱮᱨ ᱨᱮ ᱫᱚ ᱥᱟᱹᱨᱤ ᱜᱮ ᱚᱸᱰᱮ ᱫᱚ ᱟᱵᱩᱨᱮᱱ ᱫᱚ ᱵᱚᱸᱜᱟ ᱵᱩᱨᱩ ᱫᱚ ᱢᱮᱱᱟᱜ ᱠᱚᱛ ᱛᱟᱵᱩᱱᱟ, ᱟᱨ ᱚᱸᱰᱮ ᱡᱟᱦᱟᱸ ᱦᱩᱭᱩᱜᱼᱟ ᱨᱩᱢᱩᱜ ᱜᱮᱭᱟ ᱚᱱᱟ ᱫᱚ ᱮᱠᱟᱞ ᱜᱮ ᱚᱱᱟ ᱫᱚ ᱥᱟᱨᱤᱭᱟᱜ ᱜᱮ ᱠᱟᱱᱟ ᱢᱮᱱ ᱠᱷᱟᱱ ᱡᱟᱦᱟᱸ ᱚᱨᱜᱮᱥᱴᱟᱨ ᱠᱚᱨᱮ ᱚᱠᱟᱴᱟᱜ ᱦᱩᱭᱩᱜ ᱠᱟᱱᱟ ᱩᱱᱠᱩ ᱫᱚ ᱟᱠᱩᱣᱟᱜ ᱥᱚᱵᱷᱟᱵᱽ ᱨᱮ ᱜᱮ ᱢᱮᱱᱟᱜ ᱛᱟᱠᱩᱣᱟ ᱥᱮ ᱩᱱᱠᱩ ᱫᱚ ᱚᱱᱮ ᱚᱱᱠᱟ ᱠᱚᱨᱟᱣ ᱠᱟᱛᱮ ᱨᱟᱹᱥᱠᱟᱹ ᱠᱩ ᱵᱩᱡᱷᱟᱹᱭᱼᱟ, ᱥᱮ ᱟᱵᱩᱣᱟᱜ ᱢᱤᱫᱴᱮᱱ ᱥᱟᱶᱛᱟ ᱟᱵᱩᱣᱟᱜ ᱡᱟᱦᱟᱸ ᱟᱨᱤᱪᱟᱞᱤ ᱨᱮ ᱢᱮᱱᱟᱜᱼᱟ ᱚᱱᱟ ᱨᱮᱱᱟᱜ ᱢᱤᱫ ᱴᱮᱱ ᱪᱮᱫ ᱠᱚ ᱞᱟᱹᱭᱟ ᱵᱟᱲᱤᱡ ᱠᱩ ᱢᱟᱱᱮ ᱦᱚᱲ ᱥᱟᱢᱱᱮ ᱨᱮᱠᱩ ᱩᱫᱩᱜ ᱥᱚᱫᱚᱨᱮᱫᱟ ᱡᱮ ᱟᱞᱮ ᱫᱚ ᱱᱚᱝᱠᱟ ᱪᱷᱟ ᱯᱨᱤ ᱚᱱᱠᱟ ᱚᱨᱜᱮᱥᱴ ᱴᱟᱨ ᱥᱮᱱ ᱠᱟᱛᱮᱫ ᱨᱮᱦᱚᱸ ᱚᱱᱟ ᱠᱩ ᱤᱫᱤ ᱠᱟᱛᱮ ᱢᱤᱫᱴᱮᱱ ᱵᱟᱲᱤᱡ ᱠᱩ ᱫᱮᱠᱷᱟᱣᱮᱫᱟ ᱦᱚᱲ ᱠᱚ ᱧᱮᱞ ᱞᱮᱠᱷᱟᱱᱡ ᱱᱩᱠᱩ ᱱᱩᱠᱩᱨᱮᱱ ᱵᱚᱸᱜᱟ ᱵᱩᱨᱩ ᱫᱚ ᱪᱤᱞᱤ ᱦᱚᱸ ᱵᱟᱹᱱᱩᱜ ᱠᱚᱣᱟ ᱚᱱᱠᱟ ᱠᱚ ᱵᱷᱟᱵᱤᱭᱟ ᱥᱮ ᱾
ᱦᱮᱸ ᱢᱟᱱᱮ ᱟᱹᱛᱷᱟᱹᱲᱤ ᱡᱟᱭᱜᱟ ᱨᱮᱜᱮ ᱵᱩᱱ ᱨᱩᱢᱩᱜ ᱠᱟᱱᱟ ᱦᱮᱸᱥᱮ ᱾
ᱦᱮᱸᱻ ᱦᱮᱸ